ᱦᱮᱞᱳ
ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱨᱚᱲ ᱠᱚ ᱟᱸᱡᱚᱢᱚᱜ ᱠᱟᱱᱟ?
ᱟᱡᱚᱢᱚᱜ ᱠᱟᱱᱟ ᱛᱷᱚᱲᱟ ᱱᱚᱭᱮᱥ ᱵᱮᱥᱤ ᱟᱸᱡᱚᱢᱚᱜ ᱠᱟᱱᱟ
ᱚ ᱟᱸᱡᱚᱢ ᱵᱚᱞᱛᱮ ᱱᱩᱠᱩ ᱥᱮᱛᱟ ᱠᱚᱦᱚᱸ ᱪᱮᱫ ᱮᱢ ᱢᱮᱛᱟ ᱠᱚᱣᱟ ᱱᱚᱸᱰᱮ ᱠᱚ ᱦᱮᱡ ᱠᱚᱛᱮ ᱱᱚᱸᱰᱮ ᱠᱚ ᱵᱷᱩᱜ ᱵᱟᱲᱟᱭᱟᱮᱫᱼᱟ ᱚᱱᱟᱜᱮ ᱟᱸᱡᱚᱢᱚᱜ ᱠᱟᱱᱟ ᱟᱨᱠᱤ
ᱟᱨ ᱛᱟᱦᱚᱞᱮ ᱵᱮᱱ ᱪᱮᱠᱟᱹᱭᱮᱫᱟ?
ᱦᱚᱜ-ᱚᱭ ᱫᱩᱲᱩᱵ ᱵᱟᱲᱟ ᱦᱩᱭ ᱠᱟᱱᱟ
ᱚ ᱟᱪᱪᱷᱟ ᱚᱲᱟᱜ ᱠᱚᱨᱮ ᱫᱚᱯᱮ ᱱᱟᱯᱟᱭ ᱜᱮᱭᱟ?
ᱦᱮᱸ ᱱᱟᱯᱟᱭ ᱵᱟᱲᱟ ᱜᱮ ᱚᱲᱟᱜ ᱠᱚᱨᱮ ᱫᱚ
ᱚᱠᱟ ᱠᱷᱚᱡ ᱵᱮᱱ ᱞᱟᱹᱭᱮᱫ ᱛᱮ ᱟᱵᱤᱱ ᱫᱚ? ᱟᱞᱤᱧ ᱦᱚᱸ ᱱᱟᱯᱟᱭ ᱜᱮ
ᱚᱻ
ᱚᱠᱟ ᱠᱷᱚᱡ ᱵᱮᱱ ᱞᱟᱹᱭᱮᱫ ᱛᱮ?
ᱪᱮᱫ ᱪᱚᱝ?
ᱞᱟᱭᱹ ᱫᱟᱹᱧ ᱚᱠᱟ ᱠᱷᱚᱡ ᱵᱮᱱ ᱞᱟᱹᱭᱮᱫ ᱛᱮ ᱟᱵᱮᱱ ᱫᱚ?
ᱚᱠᱟ ᱠᱷᱚᱱ ᱵᱳᱞᱼᱼ ᱼᱼᱛᱮ ᱫᱚ ᱱᱚᱝᱠᱟ ᱟᱞᱮ ᱫᱚ ᱵᱤᱨ ᱫᱤᱥᱚᱢ ᱟᱫᱚ ᱱᱚᱝᱠᱟ ᱡᱟᱭᱜᱟ ᱠᱚᱫᱚ ᱞᱟᱹᱭ ᱵᱟᱝ ᱜᱟᱱᱚᱜᱼᱟ ᱟᱛᱚ ᱡᱟᱦᱟᱱᱟᱜ ᱡᱮᱦᱛᱩ ᱡᱟᱭᱜᱟ ᱧᱩᱛᱩᱢ ᱟᱛᱳ ᱧᱩᱛᱩᱢ ᱚᱱᱟ ᱠᱚᱫᱚ ᱞᱟᱹᱭ ᱫᱚ ᱵᱟᱨᱚᱱ ᱢᱮᱱᱟᱜᱼᱟ ᱛᱚ
ᱛᱚ ᱢᱤᱫᱴᱮᱡ ᱛᱷᱚᱲᱟ ᱰᱤᱥᱴᱮᱱᱥ ᱫᱚ ᱢᱤᱫᱴᱮᱡ ᱥᱴᱮᱴ ᱦᱩᱭᱱᱟ ᱟᱢᱟᱜ ᱦᱮᱸ
ᱟᱞᱮ ᱫᱚ ᱵᱮᱝᱜᱚᱞ ᱵᱮᱝᱜᱚᱞ ᱫᱤᱥᱚᱢ
ᱟᱪᱪᱷᱟ ᱟᱪᱪᱷᱟ ᱱᱟᱯᱟᱭ ᱜᱮ ᱛᱟᱦᱚᱞᱮ, ᱟᱨ ᱪᱟᱥᱵᱟᱥ ᱠᱚ ᱦᱩᱭᱩᱜ ᱠᱟᱱ ᱜᱮᱭᱟ ᱥᱮ ᱵᱟᱝ-ᱟ? ᱵᱮᱝᱜᱚᱞ ᱫᱤᱥᱚᱢ ᱥᱮᱫ ᱢᱟ ᱱᱮᱛᱟᱨ ᱢᱟ ᱪᱟᱥ ᱦᱩᱭᱩᱜ ᱠᱟᱱᱟ ᱦᱮᱸ ᱵᱟᱝ?
ᱦᱮᱸ ᱦᱩᱭᱩᱜ ᱠᱟᱱᱟ ᱪᱟᱥ ᱠᱚ ᱱᱤᱛᱚᱜ ᱦᱩᱲᱩ ᱠᱚ ᱢᱮᱱᱟᱜᱼᱟ
ᱦᱩᱸ
ᱟᱫᱚ ᱟᱯᱮ ᱫᱤᱥᱚᱢ ᱥᱮᱫ ᱱᱤᱛᱚᱜ ᱫᱚ ᱪᱟᱥᱵᱟᱥ ᱫᱚ ᱦᱩᱭᱩᱜ ᱠᱟᱱᱟ ᱥᱮ ᱵᱟᱝ?
ᱪᱟᱥ ᱫᱚ ᱦᱩᱭ ᱜᱮ ᱟᱫᱚ ᱤᱧ ᱢᱟ ᱛᱷᱚᱲᱟ ᱵᱟᱭᱨᱮ ᱨᱮ ᱦᱮᱱᱟᱹᱧ ᱠᱟᱹᱫᱤᱧ ᱟᱫᱚ ᱦᱮᱡ ᱠᱟᱹᱱᱟᱹᱧ ᱫᱚᱢᱮ ᱫᱤᱱ ᱨᱮᱜᱮ ᱵᱟᱹᱧ ᱪᱟᱞᱟᱣ ᱠᱟᱱᱟ ᱢᱮᱱ ᱵᱮᱯᱟᱨ ᱦᱩᱭᱱᱟ ᱦᱮᱸᱥᱮ ᱟᱫᱚ ᱦᱟᱸᱜ ᱚᱲᱟᱜ ᱨᱮᱱ ᱦᱚᱲ ᱠᱚ ᱦᱟᱸᱜ ᱠᱚ ᱠᱟᱹᱢᱤ ᱵᱟᱲᱟᱭᱮᱫ ᱜᱮᱭᱟ ᱪᱟᱥᱵᱟᱥ ᱫᱚᱠᱚ ᱪᱟᱥᱵᱟᱥᱮᱫ ᱜᱮᱭᱟ ᱦᱟᱸᱜ ᱤᱧᱦᱚᱧ ᱞᱟᱹᱭᱟ ᱱᱚᱜᱼᱚᱭ ᱛᱚ ᱛᱷᱚᱲᱟ
ᱚ
ᱨᱚᱦᱚᱭ ᱡᱚᱠᱷᱟᱜ ᱦᱩᱲᱩ ᱨᱚᱦᱚᱭ ᱡᱚᱠᱷᱮᱡ ᱤᱧ ᱪᱟᱞᱟᱜᱼᱟ
ᱟᱪᱪᱷᱟ ᱟᱯᱮ ᱫᱚ ᱢᱟᱱᱮ ᱱᱤᱛᱚᱜ ᱚᱠᱛᱚ ᱨᱮ ᱫᱚ ᱦᱩᱲᱩ ᱫᱚ ᱵᱟᱯᱮ ᱨᱚᱦᱚᱭᱟ?
ᱦᱩᱸ
ᱱᱤᱛᱚᱜ ᱫᱚ ᱦᱳᱲᱳ
ᱵᱟᱝ ᱜᱮ ᱱᱤᱛᱚᱜ ᱟᱫᱚ ᱨᱚᱦᱚᱭ ᱫᱚᱠᱚ ᱨᱚᱦᱚᱭ ᱜᱮᱭᱟ ᱦᱮᱸᱥᱮ ᱨᱚᱦᱚᱭ ᱫᱚᱠᱚ ᱨᱚᱦᱚᱭ ᱜᱮᱭᱟ ᱟᱫᱚ ᱩᱱᱠᱩ ᱫᱚ ᱪᱮᱫ ᱛᱷᱚᱲᱟ ᱠᱚ ᱞᱮᱴᱚᱜᱼᱟ ᱞᱟᱦᱟ ᱛᱟᱭᱱᱚᱢ ᱦᱮᱸᱥᱮ ᱟᱨ ᱱᱚᱛᱮᱱᱟᱜ ᱫᱚ ᱮᱢᱚᱱ ᱡᱤᱱᱤᱥ ᱠᱟᱱᱟ ᱫᱟᱜ ᱨᱮᱱᱟᱜ ᱚᱥᱩᱵᱤᱫᱟ ᱦᱮᱸ ᱫᱟᱜ ᱨᱮᱱᱟᱜ ᱚᱥᱩᱵᱼᱼ ᱥᱩᱵᱤᱫᱟ ᱱᱮᱛᱟᱨ ᱫᱟᱜ ᱫᱤᱱ ᱫᱚ ᱴᱷᱤᱠ ᱜᱮᱭᱟ ᱟᱨ ᱵᱟᱝᱠᱷᱟᱱ ᱦᱟᱸᱜ ᱫᱟᱜ ᱵᱟᱝ ᱧᱟᱢᱚᱜ ᱠᱷᱟᱱ ᱦᱟᱸᱜ ᱥᱤ ᱦᱚᱸ ᱵᱟᱝ ᱜᱟᱱᱚᱜᱼᱟ ᱠᱷᱮᱛ ᱠᱚ
ᱳᱻ ᱟᱫᱚ ᱟᱞᱮ ᱫᱤᱥᱚᱢ ᱦᱚᱸ ᱫᱟᱜ ᱨᱮᱱᱟ ᱚᱱᱟᱴ ᱵᱚᱞᱛᱮ ᱪᱮᱫ ᱥᱮᱨᱢᱟ ᱫᱟᱜ ᱡᱟᱹᱲᱤ ᱫᱚ ᱱᱚᱜᱼᱚᱭ ᱫᱟᱜ ᱫᱚᱭ ᱫᱟᱜ ᱡᱟᱹᱲᱤᱭ ᱫᱟ ᱟᱫᱚ ᱢᱮᱱᱠᱷᱟᱱ ᱠᱟᱹᱴᱤᱡ ᱵᱤᱞᱚᱢ ᱧᱚᱜᱚᱜ ᱠᱟᱱᱟ ᱟᱨᱠᱤ ᱵᱟᱠᱷᱟᱱ ᱯᱟᱹᱦᱤᱞ ᱫᱚ ᱱᱚᱣᱟ ᱚᱠᱛᱚ ᱨᱮᱫᱚ ᱞᱟᱹᱭ ᱢᱮᱱᱟ ᱟᱢᱵᱟᱵᱩᱛᱤ ᱡᱚᱢ ᱠᱟᱛᱮ ᱛᱮᱜᱮ ᱨᱚᱦᱚᱭ ᱦᱩᱭᱩᱜᱼᱟ ᱱᱤᱛᱚᱜ ᱫᱚ ᱢᱟᱱᱮ ᱠᱟᱜ ᱢᱮ ᱦᱩᱲᱩ ᱠᱚ ᱦᱟᱹᱞᱤ ᱠᱚ ᱥᱟᱡᱟᱣ ᱠᱚᱜᱼᱟ ᱢᱟᱴ ᱠᱚᱨᱮ ᱫᱚ ᱛᱟᱣ ᱛᱟᱦᱚᱞᱮ ᱦᱩᱲᱩ ᱵᱟᱫ ᱠᱟᱛᱮᱫ ᱟᱨ ᱪᱮᱫ ᱠᱚᱯᱮ ᱪᱟᱥ ᱵᱟᱲᱟᱭᱟ ᱟᱞᱮ ᱫᱮᱞᱟᱭᱟ ᱱᱤ ᱨᱚᱲ ᱵᱟᱝ ᱟᱸᱡᱚᱢᱚᱜ ᱠᱟᱱ ᱛᱟᱵᱮᱱᱟ ᱠᱷᱚᱱᱟ ᱠᱷᱚᱱᱟ ᱟᱸᱡᱚᱢᱚᱜ ᱠᱟᱱᱟ ᱦᱮᱸ
ᱢᱮᱱᱫᱟᱹᱧ ᱟᱞᱮ ᱥᱮᱫ ᱫᱚ ᱪᱷᱚ ᱢᱟᱥ ᱟᱫᱚ ᱱᱚᱝᱠᱟᱱ ᱦᱚᱸ ᱵᱟᱲᱜᱮ ᱵᱟᱲᱜᱮ ᱠᱚᱨᱮ ᱨᱚᱦᱚᱭ ᱫᱚ ᱜᱟᱱ ᱨᱚᱦᱚᱭ ᱜᱮᱭᱟᱞᱮ ᱱᱚᱠᱟ ᱥᱟᱠ ᱥᱚᱵᱽᱡᱤ ᱠᱚ ᱦᱮᱸ ᱥᱮ ᱵᱟᱝ ᱱᱟᱱᱟ ᱨᱚᱠᱚᱢ
ᱟᱪᱪᱷᱟ
ᱞᱟᱹᱭᱫᱟᱹᱧ ᱡᱮ ᱚᱱᱟ ᱠᱚ ᱥᱟᱛᱟᱢ ᱵᱟᱫ ᱠᱟᱛᱮ ᱡᱩᱫᱤ ᱮᱴᱟᱜ ᱥᱮᱫ ᱞᱟᱝ ᱜᱟᱯᱟᱞᱢᱟᱨᱟᱣ ᱞᱮᱠᱷᱟᱱ ᱠᱟᱹᱴᱤᱡ ᱱᱟᱯᱟᱭ ᱧᱚᱜ ᱠᱚᱜ ᱠᱟ ᱥᱟᱛᱟᱢ ᱤᱫᱤ ᱠᱟᱛᱮ ᱞᱟᱝ ᱜᱟᱯᱟᱞᱢᱟᱨᱟᱜ-ᱟ ᱢᱟᱥᱮ ᱞᱟᱹᱭ ᱵᱤᱱ
ᱞᱟᱹᱭᱵᱮᱱ ᱟᱵᱮᱱ ᱜᱮ ᱛᱟᱦᱮᱞᱮ ᱠᱚ ᱢᱚᱡᱚᱜᱼᱟ ᱚᱠᱟ ᱠᱚ ᱵᱟᱝ
ᱟᱫᱚ ᱤᱧ ᱫᱚ ᱞᱟᱹᱭ ᱵᱚᱞᱛᱮ ᱪᱮᱫ ᱤᱧ ᱞᱟᱹᱭᱟ ᱟᱪᱪᱷᱟ ᱟᱢᱫᱚ ᱮᱸ ᱵᱟᱭᱨᱮ ᱨᱮ ᱢᱮᱱᱟᱢᱟ ᱵᱟᱭᱨᱮ ᱨᱮᱫᱚ ᱪᱮᱫ ᱠᱟᱹᱢᱤ ᱥᱟᱶ ᱡᱚᱯᱲᱟᱣ ᱢᱮᱱᱟᱢᱟ
ᱦᱮᱸ ᱠᱟᱹᱢᱤ ᱫᱚ ᱦᱟᱸᱜ ᱱᱚᱝᱠᱟ ᱜᱮ ᱚᱯᱷᱤᱥᱤᱭᱟᱞ ᱠᱟᱹᱢᱤ ᱚᱯᱷᱤᱥᱤᱭᱟᱞ ᱢᱟᱱᱮ ᱪᱮᱫ ᱥᱤᱥᱴᱮᱢ ᱨᱮᱭᱟᱜ ᱠᱟᱹᱢᱤ ᱠᱟᱱᱟ ᱟᱨᱠᱤ
ᱟᱪᱪᱷᱟ ᱟᱪᱪᱷᱟ ᱦᱮᱸ ᱦᱮᱸ ᱦᱮᱸ ᱡᱟᱠ ᱚᱱᱟ ᱦᱚᱸ ᱱᱟᱯᱟᱭ ᱜᱮ
ᱦᱮᱸ
ᱠᱟᱹᱢᱤ ᱛᱚ ᱞᱟᱹᱠᱛᱤᱜ ᱠᱟᱱᱟ ᱱᱤᱛᱚᱜ ᱟᱵᱚ ᱫᱚ ᱱᱚᱜᱼᱚᱭ ᱛᱚ ᱞᱟᱡ ᱡᱟᱞᱟ ᱜᱮ ᱚᱱᱟ ᱫᱷᱟᱹᱨᱛ ᱛᱤ ᱯᱩᱨᱤ ᱨᱮ ᱫᱚᱵᱚᱱ ᱴᱩᱰᱟᱹᱝ ᱵᱟᱲᱟᱭ ᱠᱟᱱᱟ
ᱦᱩᱸ ᱟᱨ ᱪᱟᱥ ᱢᱮᱱ ᱫᱚ ᱛᱤᱱᱟᱹᱜ ᱜᱮᱢ ᱪᱟᱥᱟ ᱮᱠᱟᱭ ᱠᱚᱲᱟ ᱡᱩᱫᱤ ᱢᱤᱫᱴᱮ ᱢᱤᱫᱴᱮ ᱦᱚᱲ ᱡᱚᱫᱤ ᱥᱟᱵᱠᱟᱢ ᱚᱲᱟᱜ ᱨᱮ ᱞᱟᱹᱴᱩ ᱟᱢ ᱜᱮ ᱠᱟᱱᱟᱢ ᱛᱚ ᱟᱢ ᱪᱟᱥᱟᱢ ᱥᱮᱢ ᱮᱸ ᱠᱟᱹᱢᱤᱭᱟ ᱦᱮᱸ ᱥᱮ ᱵᱟᱝ ᱛᱚ ᱚᱱᱟ ᱦᱚᱸ ᱥᱚᱢᱚᱥᱥᱟ ᱨᱮᱱᱟᱜ ᱠᱟᱛᱷᱟ ᱠᱟᱱ ᱜᱮᱭᱟ
ᱦᱮᱸ ᱥᱚᱢᱚᱥᱥᱟ ᱟ
ᱮᱵᱟᱨᱮ ᱮᱵᱟᱨᱮ ᱮᱵᱟᱨᱮ ᱚᱱᱟᱜᱮ ᱤᱧᱦᱚᱸᱧ ᱪᱤᱱᱛᱟᱹᱭᱮᱫᱼᱟ ᱡᱮ ᱪᱟᱥᱵᱟᱥ ᱦᱚᱸ ᱧᱮᱞ ᱦᱩᱭᱩᱜᱼᱟ ᱧᱮᱞ ᱫᱚ ᱦᱮᱸᱥᱮ ᱵᱟᱝ ᱡᱮᱦᱮᱛᱩ ᱥᱮᱫᱟᱭ ᱠᱷᱚᱱ ᱵᱚᱱ ᱪᱟᱥ ᱟᱜᱩ ᱠᱟᱜ-ᱟ ᱦᱮᱸ ᱥᱮ ᱵᱟᱝ ᱪᱟᱥᱵᱟᱥ ᱦᱚᱸ ᱪᱟᱥᱵᱟᱥ ᱦᱩᱭᱩᱜ ᱜᱮᱭᱟ ᱟᱨ ᱠᱟᱹᱢᱤ ᱦᱚᱸ ᱠᱟᱹᱢᱤ ᱦᱚᱸ ᱦᱩᱭᱩᱜ ᱜᱮᱭᱟ ᱦᱮᱸᱥᱮ ᱵᱟᱸ
ᱦᱮᱸ
ᱡᱚᱛᱚ ᱜᱮ ᱤᱱᱯᱚᱨᱴᱮᱱᱴᱼᱟ ᱞᱟᱦᱟᱛᱮ ᱱᱠᱩ ᱫᱚ ᱞᱟᱦᱟᱛᱮᱱ ᱠᱚ ᱦᱚᱲ ᱪᱟᱥᱵᱟᱥ ᱛᱮᱜᱮ ᱠᱩ ᱥᱚᱝᱥᱟᱨ ᱠᱚ ᱪᱟᱹᱞᱩᱭᱮᱫ ᱛᱟᱦᱮᱱᱟ ᱦᱮᱸ ᱥᱮ ᱵᱟᱝ ᱛᱚᱠᱷᱚᱱ ᱫᱚ ᱩᱱᱟᱹᱜ ᱴᱟᱠᱟ ᱯᱚᱭᱥᱟ ᱨᱮᱱᱟᱜ ᱤᱭᱟᱹ ᱫᱚ ᱵᱟᱝ ᱚᱵᱷᱟᱵ ᱫᱚ ᱵᱟᱝ ᱛᱟᱦᱮᱸ ᱠᱟᱱᱟ ᱱᱮᱛᱟᱨ ᱫᱚ ᱴᱟᱠᱟ ᱯᱚᱭᱥᱟ ᱨᱮᱱᱟᱜ ᱚᱵᱷᱟᱵᱽ ᱦᱚᱸ ᱦᱩᱭ ᱟᱠᱟᱱᱟ ᱪᱟᱥᱵᱟᱥ ᱨᱮᱱᱟᱜ ᱡᱚᱛᱚ ᱨᱮᱱᱟᱜ ᱜᱮ ᱚᱵᱷᱟᱵᱽ ᱫᱚ ᱦᱮᱸ ᱥᱮ ᱵᱟᱝ
ᱦᱮᱸ ᱦᱮᱸ ᱟᱫᱚ ᱢᱤᱫᱴᱟᱝ ᱠᱟᱛᱷᱟ ᱠᱚ ᱱᱚᱝᱠᱟ ᱠᱚ ᱞᱟᱹᱭᱟ ᱡᱮ ᱢᱟᱱᱮ ᱪᱟᱥ ᱠᱟᱹᱢᱤ ᱥᱟᱹᱨᱤ ᱠᱟᱹᱢᱤ ᱛᱤᱥ ᱦᱚᱸ ᱵᱟᱵᱚᱱ ᱵᱟᱹᱜᱤᱭᱟ ᱚᱱᱟ ᱩᱠᱤ ᱚᱞᱚᱜ ᱠᱟᱹᱢᱤ ᱛᱤᱥᱚ ᱵᱟᱵᱚᱱ ᱦᱤᱲᱤᱧᱟ ᱢᱟᱱᱮ ᱪᱟᱥ ᱠᱟᱹᱢᱤ ᱠᱚᱫᱚ ᱟᱵᱚ ᱵᱟᱹᱜᱤ ᱵᱟᱝ ᱜᱟᱱᱚᱜ ᱛᱟᱵᱚᱱᱟ ᱠᱟᱨᱚᱱ ᱦᱮᱸ ᱦᱮᱸ
ᱩᱱᱟᱹᱜ ᱥᱮᱫᱟᱭ ᱵᱚᱱ ᱪᱟᱥ ᱟᱹᱜᱩ ᱟᱠᱟᱜᱼᱟ ᱦᱮᱸ ᱥᱮ ᱵᱟᱹᱜᱤ ᱞᱮᱠᱷᱟᱡ ᱛᱚ ᱵᱟᱝ ᱦᱩᱭᱩᱜᱼᱟ ᱦᱮᱸ ᱥᱮ ᱵᱟᱝ
ᱦᱮᱸ ᱵᱷᱟᱹᱜᱤ ᱞᱮᱠᱟᱱᱮᱢ ᱡᱚᱢᱟ ᱪᱮᱫ? ᱦᱮᱸ ᱵᱷᱟᱹᱜᱤ ᱠᱚᱜᱠᱚ ᱦᱩᱸ ᱦᱮᱸ ᱮᱸ ᱥᱚᱢᱚᱭ ᱵᱟᱹᱜᱤ ᱵᱚᱞᱛᱮ ᱪᱮᱫ ᱡᱮᱢᱚᱱ ᱟᱵᱚ ᱫᱚ ᱚᱱᱮ ᱪᱟᱥᱵᱟᱥ ᱥᱟᱶᱛᱮ ᱟᱹᱰᱤ ᱟᱵᱚᱣᱟᱜ ᱥᱚᱢᱚᱭ ᱥᱟᱶᱛᱮ ᱡᱚᱯᱲᱟᱣ ᱢᱮᱱᱟᱜ ᱛᱟᱵᱚᱱᱟ ᱮᱨᱚᱜ ᱥᱤᱢ ᱦᱟᱹᱨᱭᱟᱹᱲ ᱥᱤᱢ ᱡᱟᱱᱛᱷᱟᱲ ᱮᱢᱟᱱ ᱛᱮᱱᱟᱜ ᱵᱚᱱ ᱡᱚᱢᱟ
ᱮᱵᱟᱨᱮ ᱮᱵᱟᱨᱮ ᱥᱟᱵ ᱠᱟᱜ ᱢᱮ ᱟᱵᱚ ᱵᱟᱵᱚᱱ ᱪᱟᱥᱟ
ᱦᱮᱸ
ᱟᱵᱚ ᱵᱟᱵᱚᱱ ᱪᱟᱥᱟ ᱛᱚ ᱟᱵᱚᱨᱮᱱ ᱜᱤᱫᱽᱨᱟᱹ ᱯᱤᱫᱽᱨᱟᱹ ᱠᱚ ᱞᱟᱹᱭᱟ ᱵᱟ ᱵᱟᱵᱟ ᱛᱟᱠᱚ ᱵᱟᱠᱚ ᱪᱟᱥ ᱟᱠᱟᱫᱟ ᱟᱵᱚ ᱪᱮᱫᱟᱜ ᱵᱚᱱ ᱪᱟᱥᱟ᱾
ᱦᱮᱸ ᱦᱮᱸ ᱦᱮᱸ
ᱩᱱᱠᱩᱣᱟᱜ ᱠᱷᱮᱛ ᱵᱟᱠᱚ ᱪᱟᱞᱟᱜ-ᱟ ᱩᱱᱠᱩ ᱫᱟᱬᱟ ᱵᱟᱲᱟ ᱥᱮᱫ ᱠᱚ ᱤᱭᱟᱹ ᱠᱮᱫ ᱜᱮ ᱛᱚᱠᱷᱚᱱ ᱮᱴᱟᱜ ᱥᱮᱫ ᱩᱱᱠᱩ ᱥᱚᱠ ᱦᱚᱸ ᱦᱚᱭᱮᱱ ᱛᱚᱵᱮ ᱫᱚ
ᱦᱮᱸ
ᱚᱱᱟᱜᱮ ᱟᱵᱚ ᱥᱚᱠᱥᱮᱜ ᱧᱮᱞ ᱠᱟᱛᱮ ᱠᱟᱹᱢᱤ ᱦᱩᱭᱩᱜ ᱛᱟᱵᱚᱱᱟ ᱪᱟᱥ ᱵᱟᱥ ᱫᱚ ᱫᱚᱨᱠᱟᱨ ᱜᱮᱭᱟ
ᱦᱮᱸ ᱚᱵᱚᱠᱚᱥᱮᱪ ᱪᱟᱥᱵᱟᱥ ᱫᱚ ᱫᱚᱨᱠᱟᱨ ᱜᱮ ᱛᱟᱵᱚᱱᱟ ᱠᱟᱨᱚᱱ ᱟᱫᱚᱧ ᱧᱮᱞ ᱟᱠᱟᱫᱟ ᱪᱟᱥᱵᱟᱥ ᱫᱚ ᱟᱹᱰᱤ ᱟᱠᱚᱣᱟᱜ ᱯᱷᱮᱢᱮᱞᱤ ᱡᱮᱢᱚᱱ ᱟᱞᱮ ᱥᱮᱫ ᱫᱚ ᱱᱚᱝᱠᱟ ᱪᱟᱥ ᱵᱟᱥ ᱡᱩᱫᱤ ᱵᱟᱢ ᱪᱟᱥ ᱞᱮᱠᱷᱟᱱ ᱦᱮᱸ ᱥᱮᱨᱢᱟ ᱯᱩᱨᱟᱹᱣ ᱪᱮᱫ ᱮᱢ ᱡᱚᱢᱟ ᱥᱮᱨᱢᱟ ᱨᱮᱱᱟᱜ ᱡᱚᱢᱟᱜ ᱚᱱᱛᱮ ᱚᱠᱟᱞᱮᱠᱟ ᱚᱱᱛᱮ ᱮᱸ ᱰᱟᱝᱨᱤ ᱢᱮᱨᱚᱢ ᱠᱚ ᱢᱮᱱᱟᱜ ᱠᱚᱣᱟ ᱞᱩᱵᱩᱜ ᱠᱚ ᱦᱩᱭᱩᱜ-ᱟ ᱛᱟᱨᱯᱚᱨ ᱠᱷᱚᱲ ᱠᱚ ᱦᱩᱭᱩᱜ-ᱟ ᱚᱱᱟ ᱠᱚ ᱟᱨ ᱡᱩᱫᱤᱢ ᱟᱹᱠᱷᱨᱤᱧ ᱠᱟᱛᱮ ᱯᱚᱭᱥᱟ ᱠᱚᱦᱚᱸ ᱦᱩᱭᱩᱜ-ᱟ
ᱦᱩᱸ ᱦᱳᱭ ᱚᱱᱟᱜᱮ
ᱛᱟᱯᱚᱨ ᱟᱯᱮ ᱫᱤᱥᱚᱢ ᱫᱚ ᱵᱤᱨ ᱵᱩᱨᱩ ᱠᱚᱫᱚ ᱢᱮᱱᱟᱜ ᱟᱥᱮ ᱵᱟᱝ?
ᱵᱤᱨᱵᱩᱨᱩ ᱠᱚᱫᱚ ᱵᱟᱹᱪᱩᱜ ᱠᱟᱜ-ᱟ ᱟᱫᱚ ᱛᱷᱚᱲᱟ ᱵᱚᱦᱚᱛ ᱚᱱᱟ ᱡᱚᱝᱜᱚᱞ ᱠᱚ ᱦᱮᱱᱟᱜ ᱟᱠᱟᱫ ᱜᱮᱭᱟ ᱵᱤᱨ ᱞᱮᱠᱟ ᱫᱚ ᱵᱟᱝᱟ ᱟᱨᱠᱤ ᱵᱩᱨᱩ ᱵᱩᱨᱩ ᱫᱚ ᱫᱚ ᱵᱤᱨ ᱫᱚ ᱛᱷᱚᱲᱟ ᱵᱚᱦᱩᱛ ᱦᱮᱱᱟᱜ ᱠᱟᱜ ᱜᱮᱭᱟ ᱥᱮᱸᱫᱽᱨᱟ ᱠᱚᱞᱮ ᱪᱟᱞᱟᱜ ᱜᱮᱭᱟ ᱠᱚᱠᱷᱚᱱᱳ ᱠᱚᱠᱷᱚᱱᱳ ᱦᱮᱸ ᱫᱤᱥᱟᱹ ᱠᱚ ᱦᱤᱡᱩᱜ ᱠᱷᱟᱱ ᱫᱚ ᱫᱮᱞᱟ ᱵᱚᱱ ᱥᱮᱸᱫᱽᱨᱟ ᱠᱚ ᱠᱚᱲᱟ ᱠᱚ ᱢᱤᱫ ᱴᱷᱮᱪ ᱮᱱ ᱠᱷᱟᱡ ᱜᱮ ᱦᱮᱸᱥᱮ ᱵᱟᱝ ᱡᱚᱛᱚ ᱦᱚᱲ ᱛᱚ ᱠᱟᱹᱢᱤ ᱠᱚ ᱪᱟᱞᱟᱜ ᱠᱟᱱᱟ ᱡᱚᱛᱚ ᱦᱚᱲ ᱥᱚᱵ ᱠᱤᱪᱷᱩ ᱱᱤᱡᱮ ᱱᱤᱡᱮ ᱠᱚ ᱠᱟᱹᱢᱤᱭ ᱫᱟᱭ ᱠᱚᱠᱷᱚᱱ ᱦᱚᱞᱮ ᱢᱤᱫᱴᱷᱮᱱ ᱞᱮ ᱤᱭᱟᱹᱭᱮᱱᱟ ᱛᱚ ᱟᱞᱮ ᱞᱮ ᱪᱟᱞᱟᱜ ᱜᱮᱭᱟ ᱥᱮᱠᱟᱨ ᱫᱮᱞᱟᱵᱚᱱ ᱥᱮᱸᱫᱽᱨᱟ ᱵᱚᱱ ᱪᱟᱞᱟᱣ ᱞᱮᱱ ᱜᱮ ᱛᱤᱦᱤᱧ ᱫᱚ ᱦᱮᱸ ᱥᱮ ᱵᱟᱝ ᱟᱯᱮ ᱫᱚ ᱥᱮᱸᱫᱽᱨᱟ ᱯᱮ ᱪᱟᱞᱟᱜ ᱜᱮᱭᱟ ᱥᱟᱨ
ᱚᱱᱟ ᱥᱮᱸᱫᱽᱨᱟ ᱵᱚᱞᱛᱮ ᱫᱚᱧᱟᱱᱮ ᱜᱤᱫᱽᱨᱟᱹ ᱨᱮᱧ ᱪᱟᱞᱟᱣ ᱫᱚᱧ ᱪᱟᱞᱟᱣ ᱟᱠᱟᱱᱟ ᱵᱚᱞᱛᱮ ᱚᱱᱠᱟ ᱠᱳᱱᱳ ᱢᱚᱱᱮ ᱠᱟᱜ-ᱟ ᱯᱟᱥᱮᱨ ᱟ ᱟᱹᱛᱩᱳ ᱵᱚᱞᱛᱮ ᱪᱤᱠᱟᱯᱟ ᱚᱲᱟᱜ ᱫᱷᱟᱨᱮ ᱠᱚᱨᱮ ᱠᱟᱡᱟᱠ ᱠᱷᱤᱡᱩᱨ ᱫᱟᱨᱮ ᱠᱚ ᱢᱮᱱᱟᱜ-ᱟ ᱚᱱᱠᱟᱧ ᱪᱟᱞᱟᱣ ᱵᱟᱲᱟ ᱟᱠᱟᱱᱟ ᱠᱤᱪᱷᱩ ᱢᱟᱱᱮᱢ ᱜᱩᱛᱩᱠᱤᱫᱤᱭᱟᱢ ᱵᱚᱱ ᱠᱮᱫᱟ ᱟᱹᱰᱤ ᱤᱧ ᱫᱚ ᱢᱟᱱᱮ ᱛᱤᱥ ᱦᱚᱸ ᱵᱟᱹᱧ ᱪᱟᱞᱟᱣ ᱵᱟᱲᱟ ᱟᱠᱟᱱᱟ ᱡᱚᱠᱷᱚᱱ ᱯᱳᱭᱞᱳ ᱵᱩᱨᱩ ᱥᱟᱵ ᱵᱟᱹᱧ ᱪᱟᱞᱟᱣ ᱩᱱᱴᱷᱤᱱ ᱫᱚ ᱚᱱᱟᱛᱮᱧ ᱱᱮᱶᱛᱟ ᱵᱟᱲᱟ ᱟᱠᱟᱫ ᱠᱚᱣᱟ ᱡᱩᱫᱤ ᱢᱚᱱᱮ ᱠᱟᱜᱢᱮ ᱢᱤᱫᱴᱟᱝ ᱮ ᱯᱩᱠᱷᱨᱤ ᱨᱮ ᱱᱚᱝᱠᱟ ᱫᱚ ᱯᱩᱠᱷᱨᱤ ᱯᱟᱦᱟᱨᱮ ᱢᱤᱫ ᱫᱤᱱ ᱱᱚᱝᱠᱟ ᱞᱮ ᱜᱚᱡᱮᱫ ᱠᱚ ᱛᱟᱦᱮᱸ ᱟᱫᱚ ᱱᱩᱭ ᱫᱚ ᱯᱩᱨᱟᱹ ᱫᱟᱜ ᱥᱮᱮᱢᱢ ᱛᱚᱚᱱ ᱜᱚᱫ ᱠ ᱤᱧᱦᱚᱸ ᱫᱟᱜ ᱨᱮᱜᱤᱧ ᱛᱚᱚᱱ ᱠᱟᱣ ᱫᱤᱭᱟ ᱚᱱᱮᱚᱝᱠᱟᱱ ᱵᱮᱯᱟᱨ ᱟᱨᱠᱤ
ᱦᱩᱸ
ᱟᱫᱚ ᱟᱯᱽ
ᱦᱮᱸ ᱟᱞᱮ ᱠᱚᱫᱚ ᱟᱯᱮ ᱫᱚ ᱟᱯᱮ ᱠᱚᱫᱚ ᱪᱤᱞᱤ ᱠᱚᱯᱮ ᱢᱟᱱᱮ ᱥᱮᱸᱫᱽᱨᱟ ᱠᱚ ᱛᱟᱦᱮᱱᱟ ᱡᱚᱛᱚ ᱜᱮ? ᱥᱩᱠᱨᱤ ᱠᱚ ᱵᱤᱨ ᱥᱩᱠᱨᱤ ᱠᱚ ᱦᱩᱭᱱᱟ ᱵᱤᱨ ᱫᱚ ᱱᱚᱛᱮ ᱫᱚ ᱟᱞᱮ ᱥᱮᱪ ᱦᱚᱸ ᱵᱟᱹᱪᱩᱜ ᱠᱚᱣᱟ ᱵᱤᱨ ᱠᱚ ᱥᱩᱠᱨᱤ ᱫᱚᱱᱷᱟᱜ᱾
ᱟᱫᱚ ᱚᱱᱮ ᱦᱮᱸ ᱵᱤᱨ ᱠᱚ ᱢᱚᱱᱮ ᱟᱞᱮᱭᱟᱜ ᱫᱚ ᱚᱱᱮ ᱚᱲᱟᱜ ᱫᱷᱟᱨᱮ ᱫᱷᱟᱨᱮ ᱛᱮᱜᱮ ᱵᱤᱨ ᱟᱫᱚ ᱵᱤᱨ ᱥᱮᱸᱫᱽᱨᱟ ᱫᱚ ᱥᱩᱠ ᱥᱩᱠᱨᱤ ᱠᱚᱫᱚ ᱱᱚᱝᱠᱟ ᱠᱚ ᱤᱭᱟᱹᱭᱟ ᱟᱨᱠᱤ ᱢᱟᱱᱮ ᱜᱤᱨᱟᱹᱭᱟᱠᱚ ᱜᱤᱨᱟᱹ ᱠᱟᱛᱮᱫ ᱞᱮ ᱥᱮᱸᱫᱽᱨᱟᱭᱟ ᱥᱩᱠᱨᱤ ᱛᱚ ᱟᱨ ᱮᱠᱞᱟ ᱛᱮᱫᱚ ᱵᱟᱢ ᱥᱟᱵ ᱫᱟᱲᱮᱭᱟᱭᱟ ᱵᱤᱨ ᱨᱤᱱᱤᱡ ᱟᱫᱚ ᱮᱠᱞᱟ ᱥᱟᱵ ᱠᱚᱨᱛᱮ ᱜᱮᱞᱮ ᱟᱫᱚ ᱮᱴᱟᱜ ᱮ ᱮ ᱚᱵᱚᱞᱚᱢᱵᱚ ᱜᱮ ᱦᱩᱭᱩᱜ ᱛᱟᱢᱟ ᱱᱚᱝᱠᱟ ᱠᱚᱢ ᱠᱚᱨᱮ ᱠᱩᱲᱤ ᱛᱤᱨᱤᱥ ᱡᱚᱱ ᱫᱚ ᱫᱚᱨᱠᱟᱨ ᱛᱟᱢ ᱜᱮᱭᱟ ᱛᱟᱯᱚᱨ ᱢᱤᱫ ᱫᱷᱟᱨᱮ ᱫᱚ ᱡᱟᱞ ᱯᱟᱹᱥᱤ ᱚᱰᱟᱣ ᱦᱩᱭᱩᱜ ᱛᱟᱢᱟ ᱱᱚᱝᱠᱟ ᱫᱚ ᱠᱟᱛᱷᱟ ᱫᱚ ᱦᱩᱭᱩᱜ ᱠᱟᱱᱟ ᱱᱚᱝᱠᱟ ᱠᱟᱛᱮᱫ ᱠᱚ ᱥᱟᱵ ᱠᱚ ᱨᱮᱦᱚᱸ ᱤᱧ ᱫᱚ ᱵᱟᱹᱧ ᱪᱟᱞᱟᱣ ᱵᱟᱲᱟᱜ ᱱᱚᱝᱠᱟ ᱠᱟᱛᱮᱜ ᱥᱟᱵᱦᱚᱛᱚ ᱵᱟᱢ ᱵᱷᱟᱹᱜᱤᱭᱟ ᱟᱢ ᱡᱩᱫᱤᱢ ᱞᱟᱜᱟ ᱞᱟᱜᱟ ᱛᱮ ᱥᱮ ᱚᱱᱠᱟ ᱡᱟᱦᱟᱸ ᱫᱷᱟᱨᱟᱛᱮ ᱢᱤᱫ ᱵᱟᱨ ᱫᱚ ᱜᱚᱡ ᱫᱚ ᱴᱷᱤᱠ ᱜᱮᱭᱟ, ᱢᱮᱱᱠᱷᱟᱱ ᱡᱩᱫᱤ ᱠᱟᱛᱷᱟ ᱨᱤᱧ ᱞᱟᱹᱭᱫᱟ ᱮᱢᱚᱱᱮᱢ ᱡᱷᱟᱹᱞᱤ ᱠᱮᱫ ᱠᱚᱣᱟ ᱢᱤᱫᱴᱟᱝ ᱢᱤᱫ ᱡᱷᱟᱠ ᱥᱩᱠᱨᱤᱜᱮᱢ ᱡᱷᱟᱹᱞᱤ ᱪᱟᱵᱟᱠᱮᱫᱠᱳᱼᱟ, ᱚᱱᱟ ᱫᱚ ᱡᱤᱥᱴᱟ ᱠᱷᱟᱨᱟᱯᱚᱜᱼᱟ᱾
ᱦᱩᱸ
ᱠᱟᱨᱚᱱ ᱥᱩᱠᱨᱤ ᱦᱚᱸᱛᱚ ᱵᱟᱧᱪᱟᱣ ᱦᱩᱭᱩᱜ ᱛᱟᱠᱚᱣᱟ ᱩᱱᱠᱩ ᱦᱚᱸ ᱫᱚ ᱯᱩᱯᱚᱝᱲᱟ ᱟᱱ ᱢᱟᱱᱮ ᱯᱟᱨᱪᱟ ᱦᱩᱭᱩᱜ ᱛᱟᱠᱚ ᱠᱷᱟᱱ ᱡᱷᱚᱛᱚ ᱜᱮᱢ ᱡᱚᱢ ᱪᱟᱵᱟ ᱠᱮᱫ ᱠᱷᱟᱱ ᱪᱤᱠᱟᱹᱛᱮ ᱟᱨᱠᱚ ᱯᱟᱨᱪᱟᱜᱼᱟ᱾
ᱦᱮᱸ ᱚᱱᱟ ᱢᱟ ᱠᱟᱱ ᱜᱮᱭᱟ᱾
ᱦᱮᱸ ᱦᱮᱸ ᱟᱫᱚ ᱡᱟᱠ ᱢᱟᱱᱮ ᱱᱚᱣᱟ ᱠᱟᱛᱷᱟᱧ ᱞᱟᱹᱭ ᱦᱚᱪᱚᱭᱟ ᱠᱩᱢᱬᱩ ᱜᱩᱯᱬᱩ ᱠᱟᱛᱮ ᱡᱟᱦᱟᱸᱱᱟ ᱜᱚᱡ ᱢᱟᱱᱮ ᱪᱩᱨᱤ ᱥᱤᱠᱟᱹᱨᱤ ᱚᱱᱟ ᱠᱚᱫᱚ ᱵᱟᱝ ᱵᱷᱟᱜᱮᱭᱟ᱾ ᱟᱪᱪᱷᱟ ᱛᱟᱦᱚᱞᱮ ᱟᱢ ᱫᱚ